ᱦᱮᱞᱳ? ᱦᱮᱞᱳ,
ᱦᱟᱞᱳ
ᱦᱚᱸ ᱡᱚᱦᱟᱨ ᱜᱮ ᱵᱚᱭᱦᱟ᱾ ᱦᱮᱸ ᱡᱚᱦᱟᱨ ᱜᱮ ᱡᱚᱦᱟᱨ ᱜᱮ᱾ ᱟᱢᱟᱜ ᱫᱚ ᱟᱸᱡᱚᱢᱚᱜ ᱠᱟᱱ ᱜᱮᱭᱟ ᱤᱧᱟᱹᱜ ᱜᱤ?
ᱠᱟᱱᱟ ᱥᱮ ᱵᱟᱝᱟ᱾
ᱢᱮᱱᱫᱟᱹᱧ ᱟᱸᱡᱚᱢᱚᱜ ᱠᱟᱱ ᱜᱮᱭᱟ ᱟᱢᱟᱜᱫᱚ ᱤᱧᱟᱹᱜ ᱜᱮᱢ ᱟᱸᱡᱚᱢ ᱫᱟ᱾
ᱦᱮᱸᱻᱟᱸᱡᱚᱢ, ᱟᱸᱡᱚᱢᱚᱜ ᱠᱟᱱᱟ᱾ ᱟᱸᱡᱚᱢᱚᱜ ᱠᱟᱱᱟ ᱢᱟ ᱞᱟᱹᱭ ᱢᱮ᱾ ᱤᱧᱫᱚ ᱱᱚᱜᱼᱚᱭ ᱦᱟᱸᱜ ᱵᱟᱹᱫᱽ ᱥᱮᱜ ᱦᱮᱜ ᱦᱩᱭ ᱠᱟᱱᱟ, ᱟᱫᱚ ᱦᱟᱸᱜ ᱠᱷᱤᱡᱩᱨ ᱠᱚ, ᱱᱚᱜᱼᱚᱭ ᱵᱟᱹᱫᱽ ᱥᱮᱜ ᱦᱮᱜ ᱦᱩᱭ ᱠᱟᱱᱟ ᱦᱟᱸᱜ ᱟᱫᱚ ᱚᱱᱛᱮ ᱨᱮᱜᱮ, ᱠᱷᱮᱡᱩᱨ ᱫᱟᱨᱮ ᱠᱚ ᱢᱮᱱᱟᱜ ᱠᱟᱫᱟ ᱟᱫᱚ ᱠᱷᱮᱡᱩᱨ ᱜᱮ ᱦᱟᱸᱜ ᱤᱧ ᱯᱟᱸᱡᱟ ᱠᱟᱱᱟ ᱡᱚᱢ ᱞᱟᱹᱜᱤᱫ ᱛᱮ ᱦᱮᱸ ᱟᱫᱚ ᱟᱢᱟᱜ ᱜᱮ ᱞᱟᱹᱭ ᱢᱮ ᱪᱮᱫ ᱠᱚᱢ ᱪᱤᱠᱟ ᱠᱟᱱᱟ?
ᱤᱧ ᱦᱚᱸ ᱚᱲᱟᱜ ᱚᱲᱟᱜ ᱠᱚᱨᱮᱱᱟᱜ ᱜᱮ ᱠᱟᱹᱢᱤ ᱵᱟᱲᱟ ᱡᱟᱹᱲᱩᱨ ᱠᱟᱱᱟ᱾
ᱟᱸ,
ᱟᱪᱪᱷᱟ ᱚᱠᱟᱴᱟᱜ ᱤᱥᱴᱮᱴ ᱯᱟᱲᱟᱜ ᱠᱟᱱ ᱛᱟᱯᱮ ᱟᱯᱮ ᱫᱚ᱾
ᱦᱟᱸ ᱵᱮᱝᱜᱚᱞ᱾
ᱵᱮᱝᱜᱚᱞ,
ᱵᱮᱝᱜᱚᱞ ᱨᱮ ᱳᱭᱮᱥᱴ ᱵᱮᱝᱜᱚᱞ᱾
ᱦᱚᱸ
ᱨᱚᱲ ᱦᱚᱸ ᱟᱹᱰᱤ ᱵᱷᱤᱛᱤᱨ ᱨᱮ ᱟᱸᱡᱚᱢᱚᱜ ᱠᱟᱱ ᱛᱟᱢᱟ ᱠᱟᱹᱴᱤᱜ ᱡᱳᱨᱧᱚᱜ ᱨᱚᱲ ᱢᱮ ᱛᱟᱞᱮ ᱠᱷᱟᱱᱮ ᱤᱧ ᱦᱚᱧ ᱢᱚᱡᱽ ᱛᱮ ᱟᱡᱚᱢ ᱫᱟᱲᱮᱜᱼᱟ, ᱟᱹᱰᱤ ᱵᱷᱤᱛᱨᱤ ᱨᱮ ᱟᱸᱡᱚᱢᱚᱜ ᱠᱟᱱ ᱛᱟᱢᱟ᱾
ᱚᱻᱵᱟᱝ ᱥᱩᱨ ᱧᱚᱜ ᱨᱮᱜᱮ ᱦᱮᱧ ᱨᱚᱲᱟᱜ ᱱᱤᱛᱚᱜ ᱢᱚᱡᱽ ᱜᱮ ᱟᱸᱡᱚᱢᱚᱜ ᱠᱟᱱᱟ ᱵᱟᱝ᱾
ᱦᱩᱸ ᱱᱤᱛᱚᱜ ᱴᱷᱤᱠ ᱜᱮ ᱟᱸᱡᱚᱢᱚᱜ ᱠᱟᱱᱟ ᱾ ᱤᱧ ᱫᱚ ᱱᱚᱜᱼᱚᱭ ᱦᱟᱸᱜ ᱵᱟᱹᱫᱽ ᱥᱮᱜ ᱦᱮᱜ ᱦᱩᱭ ᱠᱟᱱᱟ ᱦᱟᱸᱜ ᱠᱷᱤᱡᱩᱨ ᱫᱟᱨᱮ ᱠᱚ ᱢᱮᱱᱟᱜᱼᱟ, ᱥᱩᱨ ᱨᱮ ᱟᱫᱚ ᱚᱱᱟ ᱠᱷᱤᱡᱩᱨ ᱠᱚ ᱜᱮ ᱦᱟᱸᱜ ᱦᱟᱞᱟᱝ ᱠᱟᱛᱮᱜ ᱡᱚᱢ ᱦᱩᱭᱩᱜ ᱠᱟᱱᱟ᱾
ᱛᱚᱵᱮ ᱦᱚᱸ ᱦᱩᱞ ᱢᱟᱦᱟᱸ ᱠᱚᱢᱟ ᱛᱤᱭᱳᱜᱚᱜ ᱠᱟᱱᱟ, ᱦᱟᱸᱜ ᱟᱫᱚ ᱟᱯᱮ ᱫᱚ, ᱦᱩᱞ ᱢᱟᱦᱟᱸ ᱠᱚᱫᱚ ᱯᱮ ᱢᱮᱱᱟᱣᱮᱜ ᱠᱟᱱᱜᱮᱭᱟ ᱠᱟᱱ ᱥᱮ ᱵᱟᱝ ᱚᱱᱛᱮ ᱫᱚ᱾
ᱦᱩᱸ ᱦᱩᱸ ᱢᱟᱱᱟᱣ ᱜᱮ ᱪᱮᱫᱟᱜ ᱥᱮ, ᱟᱨ ᱡᱟᱦᱟᱸ ᱛᱚ ᱟᱵᱚ ᱵᱤᱨ ᱡᱳᱫᱫᱷᱟ ᱡᱟᱦᱟᱸᱭ ᱦᱮᱱᱟᱜ ᱠᱚᱣᱟ, ᱩᱱᱠᱩ ᱤᱫᱤ ᱠᱟᱛᱮᱜ ᱵᱟᱢ ᱢᱟᱱᱟᱣ ᱞᱮᱠᱷᱟᱱ ᱥᱮ ᱩᱱᱠᱩ, ᱩᱭᱦᱟᱹᱨ ᱡᱩᱫᱤ ᱵᱟᱢ ᱫᱚᱦᱚ ᱞᱮᱠᱷᱟᱱ ᱪᱮᱠᱟᱹᱭ ᱦᱩᱭᱩᱜᱼᱟ᱾ ᱟᱫᱚ ᱟᱞᱮ ᱱᱤᱭᱟᱹ ᱠᱚᱨᱮ ᱫᱚ ᱦᱟᱸᱜ, ᱦᱮᱸ ᱯᱚᱧᱪᱟᱭᱮᱛ ᱟᱱᱰᱟᱨ ᱨᱮ ᱦᱟᱸᱜ ᱟᱞᱮ ᱯᱚᱧᱪᱟᱭᱮᱛ ᱟᱱᱰᱟᱨ ᱨᱮ ᱡᱟᱦᱟᱸ ᱛᱤᱱᱟᱹᱜ ᱟᱹᱛᱩ ᱠᱚ ᱢᱮᱱᱟᱜ ᱟᱠᱟᱫᱟ ᱦᱟᱸᱜ, ᱡᱚᱛᱚ ᱟᱛᱳ ᱢᱮᱥᱟ ᱠᱟᱛᱮ ᱢᱤᱫ ᱡᱟᱭᱜᱟ ᱞᱮ ᱠᱚᱨᱟᱣᱮᱫᱟ᱾ ᱟᱫᱚ ᱟᱯᱮ ᱚᱱᱟ ᱠᱚᱨᱮᱜᱮ ᱪᱮᱫ ᱞᱮᱠᱟ?
ᱟᱞᱮ ᱦᱚᱸ ᱚᱝᱠᱟ ᱜᱮᱞᱮ ᱢᱟᱱᱟᱣ ᱫᱟ ᱞᱟᱹᱴᱩ ᱛᱤᱜᱤ᱾ ᱵᱟᱝ ᱵᱟᱝ ᱢᱟᱱᱟᱣ ᱞᱮᱠᱷᱟᱱ ᱢᱟᱱᱮ ᱟᱵᱩ ᱠᱚᱢᱟ, ᱡᱚᱛᱚ ᱠᱚᱵᱩᱝ ᱵᱟᱰᱟᱭ ᱜᱮ ᱵᱟᱝ ᱤᱱᱟᱹᱜ ᱛᱟᱹᱨᱤᱠᱷ ᱛᱟᱦᱮᱸ ᱠᱟᱱᱟ᱾ᱟᱫᱚ ᱩᱱᱠᱩ ᱠᱟᱹᱴᱤᱜ ᱜᱤᱫᱽᱨᱟᱹ ᱠᱚᱜᱮ ᱦᱟᱸᱜ, ᱚᱱᱠᱟ ᱚᱱᱠᱟ ᱛᱮᱜᱮᱢ ᱢᱟᱱᱮ ᱦᱤᱲᱤᱧᱚᱜᱼᱟ ᱵᱟᱝ ᱾ᱦᱩᱸ,
ᱦᱩᱞ ᱫᱚ ᱦᱟᱸᱜ ᱡᱟᱦᱟᱸ ᱢᱟᱱᱟᱣ ᱦᱩᱭᱩᱜ ᱠᱟᱱᱟ ᱟᱢ ᱟᱞᱮ ᱱᱤᱭᱟᱹ ᱠᱚᱨᱮ ᱥᱮ ᱜᱚᱴᱟ ᱵᱚᱱ ᱢᱟᱱᱟᱣᱮᱫ ᱠᱟᱱ ᱜᱮᱭᱟ᱾ ᱢᱮᱱᱠᱷᱟᱱ ᱚᱱᱟ ᱨᱮᱭᱟᱜ ᱜᱩᱨᱩᱛᱛᱚ ᱥᱮ ᱚᱱᱟ ᱡᱟᱦᱟᱸ ᱚᱱᱟ ᱢᱚᱦᱚᱛ ᱮᱫᱤ ᱠᱟᱛᱮ ᱛᱤᱱᱟᱹᱜ ᱵᱚᱱ ᱞᱟᱸᱟᱜᱟᱣ ᱠᱟᱱᱟ ᱥᱮ, ᱱᱤᱛᱚᱜ ᱱᱟᱦᱟᱜ ᱡᱩᱜᱽᱦ ᱟᱭᱢᱟ ᱞᱮᱠᱟᱱᱟᱜ ᱧᱮᱞᱚᱜ ᱠᱟᱱ ᱜᱮᱭᱟ᱾ ᱱᱤᱛ ᱦᱚᱸ ᱟᱵᱚ ᱥᱟᱱᱛᱟᱲ ᱥᱚᱢᱟᱡᱽ ᱪᱮᱛᱟᱱ ᱨᱮ ᱮᱴᱠᱮᱴᱚᱬᱮ ᱥᱮ ᱟᱭᱢᱟ ᱞᱮᱠᱟᱱᱟᱜ ᱱᱟᱦᱟᱪᱟᱨ, ᱠᱚ ᱦᱩᱭᱩᱜ ᱠᱟᱱ ᱜᱮᱭᱟ᱾ ᱢᱮᱱᱠᱷᱟᱱ ᱚᱱᱟ ᱪᱮᱛᱟᱱ ᱟᱵᱚ ᱛᱤᱱᱟᱹᱜ ᱜᱩᱨᱩᱛᱚ ᱢᱮᱱᱟᱜ ᱠᱚ ᱚᱱᱟ ᱠᱚ ᱪᱮᱛᱟᱱ ᱟᱵᱚ ᱛᱤᱱᱟᱹᱜ ᱡᱩᱢᱤᱫ ᱢᱮᱱᱟᱜ ᱛᱟᱵᱚᱱᱟ᱾ ᱱᱚᱜᱼ ᱱᱚᱣᱟ ᱠᱚ ᱧᱮᱞ ᱫᱚᱨᱠᱟᱨ᱾ᱡᱮᱦᱮᱛᱩ ᱩᱱᱠᱩ ᱢᱟ, ᱡᱟᱦᱟᱸ ᱠᱤᱱ ᱩᱫᱩᱜ ᱟᱜ ᱵᱚᱱ ᱛᱟᱦᱮᱱᱟ ᱛᱟᱲᱟᱢ ᱰᱟᱦᱟᱨ ᱡᱮ ᱤᱝᱨᱟᱸᱡ ᱵᱤᱨᱩᱫᱽ ᱛᱮ ᱞᱟᱹᱲᱦᱟᱹᱭ ᱞᱟᱹᱜᱤᱫ᱾ ᱢᱮᱱᱠᱷᱟᱱ ᱱᱤᱛᱚᱜ ᱡᱟᱦᱟᱸ ᱦᱩᱭᱩᱜ ᱠᱟᱱᱟ ᱚᱛᱛᱟᱪᱟᱨ ᱟᱵᱚ ᱥᱟᱱᱛᱟᱲ ᱪᱮᱛᱟᱱ ᱨᱮ᱾ ᱚᱱᱟ ᱠᱚ ᱪᱮᱛᱟᱱ ᱟᱵᱚ, ᱛᱤᱱᱟᱹᱜ ᱛᱟᱲᱟ ᱛᱟᱲᱤ ᱮᱠᱥᱮᱱ ᱵᱚᱱ ᱦᱟᱛᱟᱣ ᱮᱫᱟ᱾ᱥᱮ ᱚᱱᱟ ᱠᱚ ᱞᱟᱹᱜᱤᱫ ᱟᱵᱚ ᱛᱤᱱᱟᱹᱜ ᱵᱩᱱ ᱜᱚᱲᱚᱜ ᱠᱟᱱᱟ ᱛᱤᱱᱟᱹᱜ ᱵᱚᱱ ᱡᱩᱢᱤᱫᱚᱜ ᱠᱟᱱᱟ ᱱᱚᱜᱼᱱᱟ ᱠᱚ ᱦᱟᱸᱜ ᱟᱵᱚ ᱫᱚ ᱧᱮᱞ ᱫᱚᱨᱠᱟᱨ ᱠᱟᱱᱟ᱾ ᱵᱟᱠᱷᱟᱱ ᱩᱱᱠᱤᱱ ᱠᱤᱱ ᱞᱟᱹᱲᱦᱟᱹᱭ ᱞᱮᱱᱟ᱾ ᱢᱮᱱᱠᱷᱟᱱ ᱟᱵᱚ ᱱᱤᱛᱚᱜ ᱩᱱᱠᱤᱱ ᱞᱮᱠᱟ ᱢᱟ ᱦᱟᱸᱜ ᱵᱟᱵᱚᱱ ᱵᱮᱱᱟᱣ ᱫᱟᱲᱮᱭᱟᱜ ᱠᱟᱱᱟ᱾ ᱟ ᱱᱤᱛᱳᱜ ᱡᱟᱦᱟᱸ ᱠᱚ ᱟᱵᱚ ᱪᱮᱛᱟᱱ ᱚᱛᱛᱟᱪᱟᱨ ᱠᱚ ᱦᱩᱭᱩᱜ ᱠᱟᱱᱟ, ᱱᱟᱦᱟᱪᱟᱨ ᱠᱚ ᱦᱩᱭᱩᱜ ᱠᱟᱱᱟ ᱮᱴᱟᱜ ᱮᱴᱟᱜ ᱡᱟᱭᱜᱟ ᱠᱚᱨᱮ ᱫᱚ᱾ ᱡᱩᱢᱤ ᱡᱟᱜᱟ ᱠᱚ ᱨᱮᱡ ᱦᱚᱪᱚᱜ ᱠᱟᱱᱟ᱾ ᱢᱮᱱᱠᱷᱟᱱ ᱚᱱᱟ ᱠᱚᱨᱮ ᱟᱵᱚ ᱛᱤᱱᱟᱹᱜ ᱵᱚᱱ ᱥᱩᱨᱳᱜ ᱠᱟᱱᱟ᱾
ᱛᱚ ᱡᱟᱦᱟᱸ ᱞᱟᱦᱟ ᱛᱮ ᱢᱟᱱᱮ ᱚᱱᱠᱟ ᱠᱚ ᱞᱟᱹᱲᱦᱟᱹᱭ ᱞᱮᱱᱟ ᱵᱟᱝ᱾ ᱟᱫᱚ ᱛᱤᱦᱤᱧ ᱜᱟᱯᱟ ᱫᱚ ᱚᱱᱠᱟ ᱞᱟᱹᱲᱦᱟᱹᱭ ᱠᱚᱫᱚ ᱵᱟᱹᱱᱩᱜᱼᱟ᱾ ᱛᱤᱦᱤᱧ ᱛᱤᱦᱮᱧ ᱜᱟᱯᱟ ᱫᱚ ᱚᱱᱟ ᱠᱷᱟᱛᱟ ᱟᱨ ᱠᱚᱞᱚᱢ ᱛᱮ ᱢᱟᱱᱮ ᱫᱟᱹᱰᱤ ᱡᱟᱹᱨᱩᱲ
ᱦᱩᱸ ᱦᱩᱸ ᱱᱚᱣᱟ ᱦᱚᱸ ᱠᱟᱱ ᱜᱮᱭᱟ᱾ ᱠᱷᱛᱟ ᱠᱚᱞᱚᱢ ᱦᱚᱸ ᱠᱟᱱ ᱜᱮᱭᱟ ᱡᱩᱢᱤᱫ ᱦᱚᱸ ᱠᱟᱱ ᱜᱮᱭᱟ᱾
ᱚᱠᱚᱭ ᱢᱚᱸᱡ ᱛᱮᱭ ᱯᱟᱲᱦᱟᱜᱼᱟ ᱚᱞᱚᱜᱼ ᱟᱭ ᱩᱱᱤᱜᱮ ᱵᱚᱞᱮ ᱞᱟᱹᱴᱩᱭᱟ ᱱᱮᱛᱟᱨ ᱫᱚ᱾
ᱦᱩᱸ ᱦᱩᱸ ᱦᱩᱸ ᱚᱱᱟ ᱢᱟ ᱠᱟᱱ ᱜᱮᱭᱟ᱾
ᱟᱵᱩ ᱦᱚᱲ ᱠᱚᱜᱮ ᱢᱟᱱᱮ ᱛᱟᱭᱚᱢ ᱨᱮ ᱢᱮᱱᱟᱜ ᱵᱚᱱᱟ᱾ ᱦᱚᱲ ᱠᱚᱢᱟᱢ ᱵᱟᱰᱟᱭ ᱜᱮᱭᱟ, ᱢᱟᱱᱮ ᱚᱱᱠᱟ ᱢᱟᱱᱮ ᱧᱩ ᱨᱮᱜᱮ ᱠᱚ ᱛᱟᱭᱚᱢᱚᱜ ᱠᱟᱱᱟ᱾ ᱪᱮᱫ ᱢᱮᱱᱟ,
ᱦᱩᱸ, ᱱᱤᱛᱚᱜ ᱫᱚ ᱦᱟᱸᱜ ᱡᱮᱦᱮᱛᱩ ᱟᱵᱚ ᱱᱟᱦᱟᱜ ᱡᱩᱜ ᱨᱮ ᱥᱮᱴᱮᱨ ᱠᱟᱱᱟ ᱵᱚᱱ ᱱᱟᱦᱟᱸᱜ ᱡᱩᱜ ᱨᱮ ᱡᱟᱦᱟᱸ ᱞᱮᱠᱟ ᱵᱷᱟᱵᱛᱮ ᱞᱟᱹᱲᱦᱟᱹᱭ ᱫᱚᱨᱠᱟᱨᱚᱜ ᱠᱟᱱᱟ, ᱚᱱᱟ ᱢᱟ ᱦᱟᱜ ᱠᱷᱟᱛᱟ ᱠᱚᱞᱚᱢ ᱠᱟᱱ ᱜᱮᱭᱟ ᱟᱨ ᱚᱞ ᱯᱟᱲᱦᱟᱣ ᱠᱟᱱ ᱜᱮᱭᱟ᱾ ᱟᱢᱟᱜ ᱡᱟᱦᱟᱸ ᱞᱟᱹᱲᱦᱟᱹᱭ ᱨᱮᱭᱟᱜ ᱢᱤᱫᱴᱮᱡ ᱦᱟᱹᱛᱭᱟᱹᱨᱮ ᱢᱮᱱ ᱞᱮᱠᱷᱟᱱ ᱫᱚ ᱤᱱᱟᱹᱠᱩ ᱥᱟᱶᱛᱮ ᱡᱮᱦᱮᱛᱩ ᱟ ᱵᱩ ᱢᱤᱫᱴᱮᱱ ᱡᱩᱢᱤᱫ ᱨᱮᱭᱟᱜ ᱞᱟᱹᱠᱛᱤ ᱠᱟᱱᱟ, ᱚᱱᱟ ᱦᱚᱭᱛᱳ ᱡᱟᱦᱟᱸᱭ ᱪᱮᱛᱟᱱ ᱚᱛᱛᱟᱪᱟᱨ ᱦᱳᱭ ᱠᱟᱱᱟ, ᱟᱫᱚ ᱚᱱᱟ ᱩᱱᱤᱭᱟᱜ ᱪᱮᱫ ᱠᱚ ᱚᱛᱛᱟᱪᱟᱨ ᱦᱩᱭᱩᱜ ᱠᱟᱱᱟ ᱚᱱᱟ ᱵᱚᱱ ᱜᱚᱲᱚᱣᱟᱼᱭᱟ ᱥᱮ ᱢᱤᱫ ᱜᱷᱟᱹᱲ ᱛᱮᱵᱚᱱ ᱡᱩᱛ ᱜᱚᱫᱚᱜᱼᱟ, ᱱᱚᱜᱼᱱᱟ ᱠᱚ ᱪᱮᱛᱟᱱ ᱟᱵᱚ ᱠᱟᱹᱢᱤ ᱦᱩᱭᱩᱜ ᱛᱟᱵᱚᱱᱟ᱾ ᱦᱳᱭ ᱱᱩᱠᱩ ᱥᱟᱶ ᱥᱟᱶᱛᱮ ᱱᱟᱦᱟᱸᱜ ᱡᱩᱜ ᱨᱮᱱ ᱡᱟᱦᱟᱸ ᱛᱤᱱᱟᱹᱜ ᱜᱤᱫᱽᱨᱟᱹ ᱠᱚ ᱢᱮᱱᱟᱜ ᱠᱚᱣᱟ᱾ ᱡᱟᱦᱟᱸᱭ ᱠᱚ ᱚᱞ ᱯᱟᱲᱦᱟᱜ ᱠᱟᱱᱟ ᱩᱱᱠᱩ ᱚᱞ ᱯᱟᱲᱦᱟᱣ ᱪᱮ ᱛᱟᱱ ᱡᱟᱹᱥᱛᱤ ᱠᱟᱭᱛᱮ ᱡᱳᱨ ᱮᱢ ᱦᱩᱭᱳᱜᱼᱟ᱾ ᱛᱟᱦᱚᱞᱮ ᱠᱷᱟᱱ ᱮᱸᱜ ᱟᱵᱚ ᱢᱟ ᱚᱱᱟ ᱢᱟ ᱮᱸ ᱡᱟᱦᱟᱸ ᱠᱚ ᱢᱮᱛᱟᱜ ᱠᱟᱱᱟ ᱴᱮ ᱴᱮᱜᱚᱡ ᱠᱩᱲᱤ ᱛᱮᱢᱟ ᱟᱵᱚᱣᱟᱜ ᱞᱟᱹᱲᱦᱟᱹᱭ ᱞᱟᱹᱜᱤᱫ ᱢᱟ ᱫᱟᱲᱮ ᱢᱟ ᱢᱮᱱᱟᱜ ᱛᱟᱵᱚᱱ ᱜᱮ᱾ ᱢᱮᱱᱠᱷᱟᱱ ᱚᱱᱛᱮ ᱠᱷᱟᱛᱟ ᱠᱚᱞᱚᱢ ᱥᱮᱫ ᱵᱟᱝ ᱦᱮᱡ ᱞᱮᱱᱠᱷᱟᱱ ᱥᱮ, ᱱᱚᱛᱮ ᱠᱳᱴ ᱡᱟᱦᱟᱸ ᱠᱳᱨᱴ ᱨᱮᱭᱟᱜ ᱠᱟᱹᱢᱤ ᱠᱚ ᱥᱮ ᱮᱴᱟᱜ ᱮᱴᱟᱜ ᱡᱟᱦᱟᱸ ᱠᱷᱟᱛᱟ ᱠᱚᱞᱚᱢ ᱨᱮᱱᱟᱜ ᱠᱟᱹᱢᱤ ᱠᱚ ᱚᱱᱟ ᱠᱚ ᱤᱫᱤ ᱠᱟᱛᱮᱫ ᱟᱵᱚ ᱵᱟᱵᱚᱱ ᱵᱟᱲᱟᱭ ᱠᱷᱟᱱ, ᱚᱱᱟ ᱨᱮᱭᱟᱜ ᱪᱮᱫ ᱞᱮᱠᱟ ᱵᱷᱟᱵᱛᱮ ᱠᱚᱨᱟ ᱦᱩᱭᱩᱜᱼᱟ ᱛᱟᱦᱚᱞᱮ ᱞᱟᱹᱲᱦᱟᱹᱭᱟᱢ ᱪᱤᱠᱟᱛᱮ ᱦᱟᱸᱜ᱾
ᱱᱤᱛᱚᱜ ᱫᱚ ᱚᱱᱟ ᱴᱮᱸᱜᱚᱡ ᱠᱚ ᱥᱮ ᱦᱟᱹᱥᱩᱭᱟᱹ ᱠᱚᱫᱚ ᱞᱟᱹᱲᱦᱟᱹᱭ ᱫᱚ ᱪᱟᱵᱟᱭᱱᱟ, ᱱᱤᱛᱚᱜ ᱫᱚ ᱠᱷᱟᱛᱟ ᱠᱚᱞᱚᱢ ᱛᱮ ᱨᱮᱱᱟᱜ ᱞᱟᱹᱲᱦᱟᱹᱭ ᱠᱟᱱᱟᱠᱤ᱾
ᱦᱩᱸ ᱦᱩᱸ ᱦᱩᱸ, ᱱᱚᱣᱟ ᱠᱟᱱ ᱜᱮ ᱦᱟᱸᱜ᱾
ᱚᱠᱚᱭ ᱛᱤᱱᱟᱹᱜ ᱢᱚᱡ ᱛᱮ ᱯᱟᱲᱦᱟᱜᱼᱟ,
ᱦᱩᱸ ᱦᱩᱸ ᱦᱩᱸ᱾
ᱢᱟᱱᱮ ᱦᱟᱨᱟᱭᱮ ᱠᱷᱟᱡ ᱫᱚ ᱯᱟᱲᱦᱟᱣ ᱛᱮᱜᱮ ᱦᱟᱨᱟᱭᱮ ᱢᱮ,
ᱦᱩᱸ ᱦᱩᱸ᱾ ᱵᱟᱠᱷᱟᱱ ᱟᱠᱚ ᱢᱟ ᱥᱟᱸᱜᱮ ᱥᱟᱸᱜᱮ ᱢᱮᱱᱟᱜ ᱠᱚᱛᱟ ᱠᱚ ᱩᱠᱤᱞ ᱠᱚ ᱢᱮᱱᱟᱜ ᱠᱚᱣᱟ ᱟᱠᱚᱨᱮᱱ ᱵᱷᱟᱜᱤ ᱵᱷᱟᱜᱤ ᱟᱭᱤᱱ ᱵᱤᱵᱷᱟᱜ ᱨᱮ ᱥᱮ ᱮᱴᱟᱜ ᱮᱴᱟᱜ ᱡᱟᱭᱜᱟ ᱨᱮ ᱟᱠᱚᱨᱮᱱᱢᱟ ᱵᱷᱟᱹᱜᱤ ᱵᱷᱟᱜᱤ ᱢᱮᱱᱟᱜ ᱠᱚᱣᱟ ᱯᱩᱞᱤᱥ ᱵᱤᱵᱷᱟᱜ ᱨᱮᱦᱚᱸ᱾ ᱢᱮᱱᱠᱷᱟᱱ ᱟᱢ ᱡᱮ ᱯᱟᱲᱦᱟᱣ ᱠᱟᱛᱮᱫ ᱟᱛᱩᱨᱮᱱ ᱜᱤᱫᱽᱨᱟᱹ ᱦᱚᱸ ᱡᱩᱫᱤ ᱠᱚ ᱪᱟᱞᱟᱜᱼᱟ ᱵᱷᱟᱜᱤ ᱵᱷᱟᱜᱤ ᱯᱚᱫ ᱨᱮ ᱠᱟᱹᱢᱤᱭᱟ ᱠᱚ ᱛᱟᱦᱞᱮ ᱠᱟᱱ ᱩᱱᱠᱩᱣᱟᱜ ᱡᱟᱦᱟᱸ ᱪᱤᱱᱛᱟᱹ ᱵᱷᱟᱵᱱᱟ ᱩᱝᱠᱩᱭᱟᱜ ᱡᱟᱸᱦᱟ ᱠᱟᱹᱢᱤ ᱠᱚ ᱱᱤᱥᱪᱳᱭ ᱦᱟᱸᱜ ᱟᱵᱚ ᱥᱚᱢᱟᱡ ᱪᱮᱛᱟᱱ ᱨᱮ ᱟᱵᱚ ᱦᱚᱲ ᱞᱟᱹᱜᱤᱫ ᱠᱚ ᱠᱟᱹᱢᱤᱭ ᱜᱮᱭᱟ ᱢᱚᱱᱮᱭᱮᱫᱟ ᱾
ᱟᱪᱪᱷᱟ ᱢᱤᱫᱴᱮᱡ ᱢᱤᱫᱴᱮᱡ ᱠᱟᱛᱷᱟ ᱵᱟᱨᱛᱮ ᱛᱷᱚᱲᱟᱧ ᱦᱚᱞᱤ ᱢᱟᱦᱟ ᱟᱯᱮ ᱥᱮᱫ ᱚᱱᱛᱮ ᱦᱩᱞ, ᱦᱩᱞ ᱢᱟᱦᱟ ᱯᱮ, ᱢᱟᱱᱟᱣ ᱮᱫᱟ ᱵᱟᱝ? ᱟᱫᱚ, ᱱᱚᱣᱟ ᱫᱚ ᱪᱮᱫᱟᱜ ᱠᱚ ᱢᱟᱱᱟᱣ ᱮᱫᱟ, ᱚᱱᱟ ᱠᱷᱟᱹᱛᱤᱨ ᱛᱮ, ᱛᱷᱚᱲᱟᱢ ᱞᱟᱹᱭ ᱫᱟᱲᱮ ᱠᱤᱧᱟ?
ᱦᱩᱸᱻᱜ, ᱦᱩᱞ ᱢᱟᱦᱟ ᱫᱚ, ᱦᱩᱭᱩᱜ ᱠᱟᱱᱟ, ᱢᱮᱱ ᱞᱮᱠᱷᱟᱱ ᱫᱚ, ᱟᱵᱚᱣ ᱡᱟᱦᱟᱸ ᱩᱱ ᱚᱠᱛᱚ ᱨᱮ, ᱟᱵᱚ ᱥᱟᱱᱛᱟᱲ ᱥᱚᱢᱟᱡᱽ ᱪᱮᱛᱟᱱ, ᱟᱵᱚ ᱛᱤᱨᱞᱟᱹ ᱪᱮᱛᱟᱱ, ᱟᱵᱚᱣᱟᱜ ᱦᱟᱥᱟ ᱡᱩᱢᱤ ᱠᱷᱟᱹᱛᱤᱨ, ᱡᱟᱦᱟᱸ ᱩᱱ ᱚᱠᱛᱮ, ᱟᱵᱚ ᱨᱮᱱ ᱵᱤᱨ ᱡᱷᱳᱫᱷᱟ ᱠᱚᱠᱚ, ᱛᱟᱦᱮᱸ ᱠᱟᱱᱟ, ᱩᱱ ᱚᱠᱛᱚ ᱨᱮ ᱡᱟᱦᱟᱸ ᱠᱚ ᱞᱟᱹᱲᱦᱟᱹᱭ ᱞᱮᱱᱟ, ᱩᱱ ᱩᱱᱠᱩ ᱫᱚ ᱦᱟᱸᱜ, ᱱᱚᱜᱼᱚᱭ ᱟᱵᱚ ᱥᱟᱱᱛᱟᱲ ᱠᱚ, ᱪᱮᱛᱟᱱ ᱨᱮ ᱠᱚ, ᱞᱟᱹᱲᱦᱟᱹᱭ ᱞᱮᱱᱟ ᱾ ᱟᱵᱚ ᱡᱩᱢᱤ ᱦᱟᱥᱟ ᱠᱚ, ᱨᱮᱡ ᱵᱚᱱ, ᱨᱮᱡ ᱟᱵᱚᱱ ᱠᱟᱱᱟ ᱾ ᱮᱱᱟᱹ ᱠᱚ ᱡᱚ ᱢᱟᱜ ᱠᱷᱟᱹᱛᱤᱨ ᱦᱚᱸ ᱟᱨ, ᱱᱩᱠᱩ ᱡᱚᱢᱤᱫᱟᱨ ᱠᱚ, ᱛᱟᱦᱮᱸ ᱠᱟᱱᱟ ᱾ ᱩᱱᱠᱩ ᱠᱷᱟᱹᱛᱤᱨ ᱠᱚ, ᱞᱟᱹᱲᱦᱟᱹᱭ ᱞᱮᱱᱟ ᱾ ᱟᱨ, ᱟᱵᱚ ᱥᱟᱱᱛᱟᱲ ᱛᱤᱨᱞᱟᱹ ᱠᱚ, ᱪᱮᱛᱟᱱ ᱨᱮ, ᱟᱹᱰᱤ ᱟᱸᱴ ᱜᱮ, ᱱᱟᱦᱟᱪᱟᱨ ᱦᱩᱭᱩᱜ ᱠᱟᱱ ᱛᱟᱦᱮᱸᱱᱟ ᱾ ᱱᱤᱫᱟᱹ ᱧᱩᱛ ᱡᱟᱦᱟᱸᱭ ᱜᱮ, ᱦᱮᱡᱩᱜᱼᱟ ᱾ᱮᱸᱫ ᱟᱵᱚ ᱨᱮᱱ ᱛᱤᱨᱞᱟᱹ ᱠᱚ, ᱤᱫᱤ ᱭᱮᱫ ᱠᱚ, ᱛᱟᱦᱮᱸᱱᱟ ᱾ ᱩᱱᱠᱩ ᱪᱮᱛᱟᱱ, ᱵᱮᱵᱟᱹᱲᱤᱡ ᱦᱩᱭᱩᱜ ᱠᱟᱱ, ᱛᱟᱦᱮᱸᱱᱟ ᱾ ᱢᱮᱱᱠᱷᱟᱱ ᱱᱚᱜᱼᱱᱚᱣᱟ ᱠᱚ, ᱡᱮ, ᱩᱱᱟᱹᱜ ᱠᱷᱟᱹᱛᱤᱨ ᱟᱵᱩᱴᱮᱱ ᱦᱩᱭᱩᱜ ᱠᱟᱱ ᱛᱟᱦᱮᱸᱱᱟ, ᱩᱱ ᱚᱠᱛᱚ ᱨᱮ, ᱵᱮᱵᱟᱹᱲᱤᱡ ᱠᱚ, ᱟᱫᱚ, ᱱᱤᱥᱪᱳᱭ ᱟᱵᱚ, ᱥᱚᱢᱟᱡᱽ ᱨᱮᱱ ᱦᱚᱲ ᱦᱚᱸ, ᱚᱱᱠᱟ ᱠᱚ ᱛᱟᱦᱮᱸ ᱠᱟᱱ ᱜᱮᱭᱟ, ᱵᱤᱨ ᱡᱳᱫᱽᱫᱷᱟ ᱠᱚ ᱩᱱ ᱠᱩᱣᱟᱜ ᱧᱩᱛᱩᱢ ᱵᱚᱱ ᱵᱟᱲᱟᱭ ᱜᱮᱭᱟ, ᱵᱤᱨ ᱥᱤᱫᱩ ᱠᱟᱱᱷᱩ, ᱥᱟᱶᱛᱮ ᱛᱤᱞᱠᱟᱹ ᱢᱟᱹᱡᱷᱤ ᱾ ᱟᱨᱚ ᱟᱭᱢᱟ ᱠᱚ, ᱛᱟᱦᱮᱸ ᱠᱟᱱᱟ, ᱥᱟᱸᱜᱮ ᱥᱟᱱᱛᱟᱲ ᱠᱚ, ᱦᱚᱭ ᱛᱳ ᱱᱩᱠᱩᱣᱟᱜ ᱧᱩᱛᱩᱢ ᱫᱚ, ᱦᱟᱸᱜ ᱩᱱᱟᱹᱜ ᱵᱷᱟᱜᱮ ᱴᱷᱤᱠ ᱵᱟᱝ ᱠᱚ, ᱞᱟᱹᱭ ᱟᱠᱟᱫᱟ, ᱥᱮ ᱟᱵᱚᱣᱟᱜ ᱤᱛᱤᱦᱟᱸᱥ ᱨᱮ, ᱢᱮᱱᱠᱷᱟᱱ ᱠᱚ, ᱛᱟᱦᱮᱸ ᱠᱟᱱ ᱜᱮᱭᱟ ᱾ ᱢᱮᱱᱠᱷᱟᱱ, ᱱᱤᱛᱚᱜ ᱡᱟᱦᱟᱸ ᱟᱵᱚ ᱵᱚᱱ, ᱠᱚᱨᱟᱣ ᱮᱫᱟ, ᱦᱩᱞ ᱢᱟᱦᱟ ᱟᱫᱚ ᱱᱤᱭᱟᱹ ᱨᱮᱭᱟᱜ, ᱟᱵᱚ ᱜᱩᱨᱩᱛᱛᱚ ᱵᱚᱱ ᱧᱮᱞ ᱞᱮᱠᱷᱟᱱ ᱦᱟᱸᱜ, ᱮᱸ ᱩᱱᱠᱩ ᱫᱚ ᱠᱷᱟᱹᱞᱤ ᱟᱵᱚᱣᱟᱜ ᱮᱸᱼᱩᱱᱠᱤᱱ ᱫᱚ, ᱠᱷᱟᱹᱞᱤ ᱟᱵᱚᱣᱟᱜ, ᱡᱟᱦᱟᱸ ᱟᱹᱠᱤᱱᱟᱜ ᱛᱟᱲᱟᱢ ᱰᱟᱦᱟᱨ ᱚᱱᱟ, ᱟᱵᱚ ᱠᱚ, ᱩᱫᱩᱜ ᱟᱵᱚᱱ ᱠᱟᱱᱟ ᱾ ᱡᱮ ᱡᱟᱦᱟᱸ ᱟᱵᱚ, ᱪᱮᱛ ᱛᱟᱱ, ᱱᱟᱦᱟᱪᱟᱨ ᱠᱚ ᱦᱩᱭᱩᱜ ᱠᱟ, ᱦᱩᱭᱩᱜ ᱠᱷᱟᱱ ᱱᱷᱟᱜ ᱮᱸᱼ ᱟᱵᱩ ᱚᱱᱟ ᱠᱚ, ᱪᱮᱛᱟᱱ ᱵᱤᱨᱩᱫᱷ ᱨᱮᱵᱚᱱ ᱛᱮᱜᱩᱱᱟ, ᱥᱮ ᱚᱱᱟ ᱠᱚ, ᱤᱫᱤ ᱠᱟᱛᱮᱜ ᱵᱚᱱ, ᱞᱟᱹᱲᱦᱟᱹᱭᱟ? ᱟᱫᱚ ᱱᱚᱜᱼᱚ ᱱᱟ ᱠᱚ ᱫᱤᱥᱟᱹ ᱠᱷᱟᱹᱛᱤᱨ ᱛᱮ ᱦᱟᱸᱜ, ᱱᱤᱛᱚᱜ ᱫᱚ ᱟᱵᱚ, ᱚᱱᱟ ᱫᱤᱱᱴᱟᱜ ᱫᱚ ᱦᱟᱸᱜ ᱦᱩᱞ ᱢᱟᱦᱟ ᱧᱩᱛᱩᱢ ᱛᱮᱥᱮ, ᱩᱱᱠᱤᱱᱟᱜ ᱡᱟᱦᱟᱸ ᱫᱤᱞ ᱫᱟᱲᱮ, ᱟᱹᱠᱤᱱᱟᱜ ᱞᱟᱹᱲᱦᱟᱹᱭ ᱠᱟᱛᱷᱟ ᱮᱸᱼ ᱫᱤᱥᱟᱹ ᱩᱭᱦᱟᱹᱨ ᱞᱟᱹᱜᱤᱫ ᱛᱮ ᱦᱟᱸᱜ, ᱱᱤᱛᱚᱜ ᱫᱚ, ᱟᱵᱚ ᱦᱩᱞ ᱢᱟᱦᱟ ᱵᱚᱱ, ᱠᱚᱨᱟᱣ ᱮᱫᱟ ᱾
ᱟᱹᱰᱤ ᱢᱚᱸᱡᱽ ᱮᱢ ᱞᱟᱹᱭ ᱠᱮᱫᱟ ᱾
ᱟᱫᱚ, ᱟᱢᱟᱜ ᱠᱟᱛᱷᱟ ᱜᱮ ᱦᱟᱸᱜ, ᱠᱟᱹᱴᱤᱡ ᱞᱟᱹᱭ ᱛᱟᱞᱝ ᱞᱟᱹᱭ ᱢᱮ, ᱟᱯᱮ ᱚᱱᱛᱮ, ᱪᱮᱫ ᱞᱮᱠᱟ ᱦᱩᱞ ᱢᱟᱦᱟ ᱦᱩᱭᱩᱜ ᱠᱟᱱᱟ?
ᱚᱜ ᱾ ᱢᱮ ᱚᱲᱟᱜ ᱠᱚ, ᱵᱮᱱᱟᱣ ᱫᱚᱠᱚ, ᱮᱥᱴᱟᱴ ᱟᱠᱟᱱᱟ ᱾
ᱦᱩᱸᱻ ᱦᱩᱸ ᱾
ᱟᱫᱚ, ᱚᱱᱟ ᱯᱩᱡᱟᱹ, ᱯᱩᱡᱟᱹ ᱵᱟᱨᱮ ᱛᱮᱢᱟ ᱢᱟᱢᱟᱱᱮ, ᱤᱱᱟᱹᱜ ᱢᱟ ᱵᱟᱹᱧ ᱵᱟᱰᱟᱭ ᱾
ᱦᱩᱸᱼ ᱦᱩᱸ ᱟᱫᱚ, ᱚᱱᱟ ᱫᱚ ᱚᱱᱠᱟ ᱯᱩᱡᱟᱹ ᱫᱚ ᱦᱟᱸᱜ, ᱡᱮᱢᱚᱱ ᱩᱱᱠᱩ ᱫᱚ, ᱟᱵᱚ ᱨᱮᱱ ᱱᱤᱛᱚᱜ ᱫᱚ, ᱵᱚᱸᱜᱟ ᱦᱚᱲ, ᱵᱚᱸᱜᱟ ᱦᱚᱲ ᱞᱮᱠᱟ ᱥᱮ, ᱟᱵᱚ ᱨᱮᱱ ᱮᱸᱻ ᱥᱮ ᱦᱟᱸᱜ ᱾ ᱪᱤᱞᱤ ᱠᱚ ᱢᱮᱛᱟ ᱠᱚᱣᱟ, ᱟᱵᱚ ᱨᱮᱱ ᱡᱟᱦᱟᱸ ᱫᱤᱞ, ᱫᱤᱞ ᱫᱟᱲᱮ ᱮᱢ ᱞᱟᱹᱜᱤᱫ, ᱚᱱᱠᱟ ᱦᱤᱥᱟᱹᱵ ᱛᱮ ᱯᱩᱡᱟᱹ, ᱦᱩᱭᱩᱜ ᱠᱟᱱᱟ ᱾ ᱟᱹᱠᱤᱱᱟᱜ ᱛᱷᱩᱢ ᱫᱟᱲᱮ ᱡᱩᱫᱤ ᱛᱟᱦᱮᱱᱟ, ᱟᱵᱚᱣᱟᱜ ᱪᱮᱛᱟᱱ ᱨᱮ ᱛᱟᱦᱮᱸᱱ ᱢᱟ, ᱟᱨ ᱩᱱᱠᱤᱱ ᱡᱮᱢᱚᱱ ᱠᱤᱱ ᱞᱟᱹᱲᱦᱟᱹᱭ ᱞᱮᱱᱟ, ᱟᱵᱚ ᱡᱮ ᱱᱚᱝᱠᱟ ᱵᱟᱝ ᱩᱱᱠᱤᱱᱟᱜ, ᱛᱟᱲᱟᱢ ᱰᱟᱦᱟᱨ ᱛᱮᱵᱚᱱ, ᱛᱟᱲᱟᱢ ᱫᱟᱲᱮᱭᱟᱜ ᱢᱟ, ᱩᱱᱠᱤᱱ ᱞᱮᱠᱟ ᱵᱚᱱ, ᱞᱟ. ᱲᱦᱟᱹᱭ ᱫᱟᱲᱮᱭᱟᱜ ᱢᱟ ᱾ ᱢᱟ, ᱚᱱᱟ ᱠᱚ ᱵᱟᱵᱛᱮ, ᱩᱱᱠᱤᱱ ᱫᱚ, ᱱᱮᱛᱳᱜ ᱫᱚᱠᱚ ᱯᱩᱡᱟᱹᱣ ᱟᱠᱤᱱ ᱠᱟᱱᱟ ᱾
ᱟᱪᱪᱷᱟ ᱢᱤᱫᱴᱮᱡ, ᱢᱤᱫᱴᱮᱡ ᱠᱟᱛᱷᱟᱧ ᱠᱩᱞᱤ ᱢᱮᱭᱟ, ᱢᱟᱱᱮ ᱠᱟᱜ ᱾ ᱟᱞᱮ ᱥᱮᱫᱤᱧ ᱧᱮᱞ ᱵᱟᱲᱟ ᱭᱮᱫ ᱠᱚᱣᱟ ᱾ ᱢᱟᱱᱮ ᱚᱱᱠᱟ ᱦᱩᱞ ᱢᱟᱦᱟ ᱨᱮ, ᱚᱱᱠᱟ ᱦᱟᱺᱰᱤ ᱠᱚᱠᱚ, ᱤᱫᱤ ᱮᱫᱟ ᱾ ᱡᱤᱞ ᱠᱩ ᱠᱩ ᱤᱫᱤ ᱫᱟ ᱡᱚᱢ ᱧᱩ ᱢᱟᱱᱮ ᱚᱸᱰᱮ ᱚᱠᱟ ᱦᱟᱺᱰᱤ ᱧᱩ ᱫᱚ ᱢᱟᱱᱮ ᱮᱠᱪᱩᱣᱟᱹᱞᱤ ᱤᱧᱟᱹᱜ ᱦᱤᱥᱟᱹᱵ ᱫᱚ ᱵᱟᱝ ᱢᱚᱪᱟ ᱚᱸᱰᱮ ᱫᱚ᱾ ᱢᱟᱱᱮ ᱟᱵᱚ ᱫᱚ ᱢᱟᱱᱮ ᱚᱱᱟ ᱫᱚ ᱨᱟᱹᱥᱠᱟᱹᱜ ᱨᱟᱹᱥᱠᱟᱹ ᱞᱟᱹᱜᱤᱫ ᱫᱚ ᱵᱟᱵᱚᱱ ᱢᱟᱱᱟᱣᱫᱟ ᱵᱟᱝ᱾ ᱚᱱᱟ ᱫᱚ ᱦᱩᱭᱩᱜ ᱜᱮᱭᱟ ᱟᱫᱚ ᱚᱱᱟ ᱜᱮ ᱟᱢ ᱠᱟᱹᱴᱤᱡ ᱮᱢ ᱨᱚᱲ ᱠᱮᱫ᱾
ᱦᱩ ᱚᱱᱟ ᱢᱟ ᱠᱟᱱ ᱜᱮᱭᱟ᱾ ᱡᱮᱦᱮᱛᱩ ᱟᱵᱚᱣᱟᱜ ᱩᱱ ᱢᱟᱦᱟᱸ ᱦᱩᱞ ᱢᱟᱦᱟᱸ ᱡᱟᱦᱟᱸ ᱫᱤᱱ ᱴᱟᱜ ᱠᱟᱱᱟ ᱩᱱ ᱦᱤᱞᱚᱜ ᱫᱚ ᱟᱵᱚᱣᱟᱜ ᱦᱮᱸ ᱩᱱᱠᱤᱱ ᱫᱤᱥᱟᱹ ᱠᱟᱛᱮᱫ ᱩᱱ ᱠᱤᱱᱟᱜ ᱛᱟᱲᱟᱢ ᱰᱟᱦᱟᱨ ᱩᱱ ᱠᱤᱱᱟᱜ ᱞᱟᱹᱲᱦᱟᱹᱭ ᱠᱟᱛᱷᱟ ᱚᱱᱟ ᱠᱚ ᱤᱫᱤ ᱠᱟᱛᱮᱜ ᱟᱵᱚ᱾ ᱥᱚᱢᱟᱡᱽ ᱥᱮ ᱥᱚᱪᱮᱛᱚᱱ ᱥᱮ ᱩᱱ ᱠᱩᱣᱟᱜ ᱠᱟᱛᱷᱟ ᱞᱟᱹᱲᱦᱟᱹᱭ ᱱᱟ᱾ ᱠᱟᱛᱷᱟ ᱟᱵᱚ ᱥᱚᱢᱟᱡᱽ ᱨᱮ ᱵᱟᱲᱟᱭ ᱪᱚ ᱞᱟᱹᱜᱤᱫ ᱛᱮ ᱱᱚᱣᱟ ᱫᱤᱱ ᱴᱟᱜ ᱵᱚᱱ ᱠᱚᱨᱟᱣ ᱫᱟ᱾ ᱟᱫᱚ ᱱᱤᱛᱚᱜ ᱠᱟᱛᱷᱟ ᱦᱩᱭᱩᱜ ᱠᱟᱱᱟ ᱮᱴᱟᱜ ᱮᱴᱟᱜ ᱡᱟᱭᱜᱟ ᱠᱚᱨᱮ ᱫᱚ ᱟᱭᱢᱟ ᱡᱟᱭᱜᱟ ᱨᱮᱫᱚ ᱦᱟᱸᱜ ᱱᱚᱜ ᱱᱟ᱾ ᱦᱮᱸ ᱫᱤᱥᱟᱹ ᱩᱭᱦᱟ. ᱨ ᱫᱤᱱ ᱴᱟᱜ ᱦᱟᱸᱜ ᱩᱱᱠᱩ ᱫᱚ ᱵᱤᱡᱽᱱᱮᱥ ᱞᱮᱠᱟᱛᱮ ᱚᱸᱰᱮ ᱠᱚ ᱠᱚᱨᱟᱣ ᱫᱟ᱾ ᱟᱫᱚ ᱚᱸᱰᱮ ᱵᱤᱡᱽᱱᱮᱥ ᱞᱮᱠᱟ ᱫᱚ ᱦᱟᱸᱜ ᱡᱮ ᱛᱚ ᱱᱤᱛᱚᱜ ᱫᱚ ᱟᱵᱚ ᱥᱟᱱᱛᱟᱲ ᱥᱚᱢᱟᱡᱽ ᱨᱮᱱ ᱦᱚᱲᱜᱮ ᱚᱸᱰᱮ ᱫᱚ ᱢᱮᱱᱟᱜ ᱠᱟᱜ ᱠᱚᱣᱟ᱾ ᱟᱫᱚᱧ ᱢᱚᱱᱮᱭᱟ ᱡᱟᱦᱟᱸᱭ ᱠᱚ ᱱᱤᱭᱟᱹ ᱠᱚ ᱠᱚᱨᱟᱣ ᱫᱟ ᱩᱱᱠᱩ ᱫᱚ ᱦᱟᱸᱜ ᱟᱠᱚᱣᱟᱜ ᱚᱱᱠᱟ᱾ ᱥᱚᱪᱮᱛᱚᱱ ᱵᱟᱹᱱᱩᱜ ᱠᱚᱣᱟ ᱱᱤᱭᱟᱹ ᱤᱫᱤ ᱠᱟᱛᱮᱜ ᱡᱮ ᱱᱤᱭᱟᱹ ᱚᱠᱛᱚ ᱱᱤᱭᱟᱹ ᱠᱚᱨᱟᱣ ᱞᱟᱹᱠᱛᱤ ᱠᱟᱱᱟ ᱥᱮ ᱵᱟᱝ ᱠᱟᱱᱟ᱾ ᱟᱨ ᱩᱱᱠᱩ ᱫᱚ ᱦᱟᱸᱜ ᱢᱤᱫ ᱢᱤᱫ ᱴᱮᱱ ᱜᱮ ᱴᱟᱨᱜᱮᱴ ᱫᱚ ᱠᱚ ᱫᱚᱦᱚᱭᱫᱟ ᱡᱮ ᱚᱸᱰᱮ ᱠᱷᱚᱱ ᱟᱞᱮ ᱨᱮ ᱴᱟᱠᱟ ᱯᱚᱭᱥᱟ ᱞᱮ ᱤᱱᱠᱟᱢ ᱮᱫᱟ ᱟᱫᱚ ᱴᱟᱠᱟ ᱴᱟᱠᱟ ᱯᱚᱭᱥᱟ ᱤᱱᱠᱟᱢ ᱫᱚ ᱜᱟᱱᱚᱜ ᱜᱮᱭᱟ ᱡᱮ ᱛᱚ ᱩᱱ ᱢᱟᱨᱟᱝ ᱢᱤᱫᱴᱮᱱ ᱯᱨᱳᱜᱨᱟᱢ ᱠᱟᱱᱟ ᱚᱸᱰᱮ ᱥᱟᱸᱜᱮ ᱦᱚᱲ ᱠᱚ ᱡᱟᱣᱨᱟᱜᱼᱟ᱾ ᱡᱟᱣᱨᱟ ᱠᱟᱛᱮ ᱟᱢ ᱫᱚ ᱵᱷᱟᱜᱤ ᱧᱚᱜ ᱡᱚᱢ ᱧᱩ ᱨᱮᱭᱟᱜ ᱫᱚᱠᱟᱱ ᱠᱚᱨᱟᱣ ᱢᱮ᱾ ᱥᱮ ᱫᱟᱜ ᱨᱮᱭᱟᱜ ᱫᱚᱠᱟᱱ ᱠᱚᱨᱟᱣ ᱢᱮ ᱱᱚᱝᱠᱟ ᱠᱚᱨᱟᱣ ᱜᱟᱱᱚᱜ ᱜᱮᱭᱟ ᱡᱮᱦᱩᱛᱩ ᱚᱸᱰᱮ ᱩᱱᱠᱤᱱ ᱦᱚᱲ ᱛᱚ ᱦᱟᱸᱜ ᱟᱹᱰᱤ ᱥᱟᱹᱜᱤᱧ ᱠᱷᱚᱱᱮ ᱦᱮᱡ ᱠᱚᱜᱼᱟ᱾ ᱱᱤᱥᱪᱳᱭ ᱡᱚᱢ ᱧᱩ ᱢᱟ ᱞᱟᱹᱠᱛᱤ ᱠᱟᱱ ᱛᱟᱭ ᱜᱮᱭᱟ᱾ ᱟᱫᱚ ᱱᱚᱜ ᱚ ᱱᱚᱝᱠᱟ ᱱᱟᱜ ᱡᱚᱢ ᱧᱩ ᱥᱮ ᱟᱵᱚ ᱣᱟᱜ ᱦᱮᱸ ᱡᱟᱸᱦᱟ ᱵᱷᱟᱹᱜᱮᱭᱟᱜ ᱡᱤᱱᱤᱥ ᱵᱚᱱ ᱠᱚᱨᱟᱣ ᱞᱮᱠᱷᱟᱱ ᱫᱚ ᱴᱷᱤᱠ ᱜᱮᱭᱟ ᱜᱟᱱᱚᱜ ᱜᱮᱭᱟ ᱤᱧᱫᱚ ᱱᱤᱭᱟ‌. ᱨᱮᱫᱚ ᱦᱟᱸᱜ ᱥᱟᱯᱚᱴ ᱢᱤᱱᱟᱹᱧ ᱠᱟᱹᱫᱤᱧ ᱜᱮᱭᱟ᱾ ᱢᱮᱱᱠᱷᱟᱱ ᱱᱚᱜᱼᱚᱭ ᱱᱤᱛᱚᱜ ᱦᱤᱡᱩᱜ ᱠᱟᱱ ᱛᱟᱵᱚᱱᱟ ᱦᱟᱺᱰᱤ ᱯᱟᱹᱣᱨᱟᱹ ᱨᱮᱭᱟᱜ ᱠᱟᱛᱷᱟ᱾ ᱟᱫᱚ ᱦᱟᱺᱰᱤ ᱯᱟᱹᱣᱨᱟᱹ ᱫᱚ ᱦᱟᱸᱜ ᱟᱵᱚ ᱥᱚᱢᱟᱡᱽ ᱞᱟᱹᱜᱤᱫ ᱢᱟ ᱦᱟᱸᱜ ᱵᱷᱟᱹᱜᱤᱭᱟᱜ ᱵᱟᱝ ᱠᱟᱱᱟ᱾ ᱟᱨ ᱦᱟᱺᱰᱤ ᱯᱟᱹᱣᱨᱟᱹ ᱧᱩ ᱞᱮᱠᱷᱟᱱ ᱫᱚ ᱦᱟᱸᱜ ᱦᱮᱸ ᱚᱸᱰᱮ ᱡᱟᱦᱟᱸ ᱢᱤᱫᱴᱮᱱ ᱯᱨᱳᱜᱨᱟᱢ ᱨᱮ ᱡᱟᱦᱟᱸ ᱢᱤᱫᱴᱮᱱ ᱢᱚᱦᱚᱛᱛᱚ ᱠᱟᱱᱟ ᱡᱟᱦᱟᱸ ᱢᱤᱫᱴᱟᱝ ᱜᱩᱨᱩᱛᱛᱚ ᱠᱟᱱᱟ ᱚᱱᱟ ᱫᱚ ᱦᱟᱸᱜ ᱞᱟ. ᱜᱤᱫᱚᱜ ᱠᱟᱱᱟ ᱟᱨ ᱚᱱᱠᱟ ᱵᱷᱟᱵ ᱛᱮ ᱵᱟᱝ ᱦᱩᱭᱩᱜ ᱠᱟᱱᱟ᱾
ᱦᱩ
ᱟᱫᱚ ᱚᱱᱟ ᱫᱚ ᱵᱟᱹᱲᱤᱡ ᱥᱮᱫ ᱜᱮ ᱪᱟᱞᱟᱜ ᱠᱟᱱᱟ ᱡᱮᱦᱩᱛᱩ ᱦᱟᱺᱰᱤ ᱢᱟᱛᱚ ᱦᱟᱸᱜ ᱵᱷᱟᱹᱜᱤᱭᱟᱜ ᱢᱟ ᱵᱟᱝ ᱠᱟᱱᱟ ᱡᱮ ᱴᱩᱠᱩᱢ ᱵᱮᱵᱚᱦᱟᱨᱟ ᱚᱱᱟ ᱜᱮ ᱴᱷᱤᱠ ᱜᱮᱭᱟ᱾ ᱵᱟᱠᱷᱟᱱ ᱟᱵᱚᱣᱟᱜ ᱥᱚᱢᱟᱡᱽ ᱨᱮᱢᱟ ᱦᱟᱺᱰᱤ ᱨᱮᱭᱟᱜ ᱵᱮᱵᱚᱦᱟᱨ ᱢᱟ ᱢᱮᱱᱟᱜ ᱜᱮᱭᱟ ᱪᱚᱰᱚᱨᱮᱫ ᱠᱟᱱ ᱜᱮᱭᱟ ᱵᱚᱱ᱾ ᱟᱫᱚ ᱚᱱᱟ ᱦᱟᱸᱜ ᱪᱚᱰᱚᱨ ᱠᱷᱚᱱ ᱦᱟᱸᱜ ᱡᱟᱦᱟᱸ ᱥᱟᱨᱮᱡᱚᱜ ᱠᱟᱱᱟ ᱚᱱᱟᱢ ᱧᱩᱭᱮᱫᱟ ᱴᱷᱤᱠ ᱜᱮᱭᱟ ᱢᱮᱱᱠᱷᱟᱱ᱾ ᱚᱱᱟ ᱠᱷᱚᱱ ᱵᱟᱹᱲᱛᱤ ᱡᱩᱫᱤᱢ ᱧᱩ ᱠᱮᱫᱟ ᱚᱱᱟ ᱫᱚ ᱛᱟᱦᱚᱞᱮ ᱟᱢ ᱫᱚ ᱦᱟᱸᱜ ᱚᱱᱟ ᱫᱚ ᱟᱢᱫᱚ᱾ ᱵᱟᱹᱜᱤᱭᱟᱜ ᱰᱟᱦᱟᱨ ᱫᱚ ᱵᱟᱭ ᱩᱫᱩᱜ ᱟᱢᱟ᱾ ᱟᱫᱚ ᱱᱤᱛᱚᱜ ᱫᱚ ᱦᱟᱸᱜ ᱮᱴᱟᱜ ᱮᱴᱟᱜ ᱠᱚᱨᱮ ᱫᱟ ᱦᱟᱸᱜ ᱚᱱᱟ ᱫᱚ ᱵᱤᱡᱽᱱᱮᱥ ᱞᱮᱠᱟ ᱛᱮᱠᱚ ᱠᱚᱨᱟᱣ ᱫᱟ ᱾ ᱟᱫᱚ ᱚᱱᱟ ᱫᱚ ᱟᱠᱚᱣᱟᱜ ᱥᱚᱪᱮᱛᱚᱱᱚᱛᱚ ᱚᱵᱷᱟᱵ ᱥᱮ ᱟᱠᱚᱣᱟᱜ ᱡᱟᱦᱟᱸ ᱵᱩᱫᱽᱫᱷᱤ ᱫᱤᱥᱟᱹ ᱚᱱᱟ ᱦᱚᱸ ᱩᱱᱟᱹᱜ ᱵᱟᱹᱱᱩᱜ ᱠᱟᱜ ᱛᱟᱠᱚ ᱛᱮ ᱚᱱᱠᱟ ᱠᱚ ᱠᱚᱨᱟᱣᱫᱟ ᱱᱤᱭᱟᱹᱜᱤᱧ ᱢᱚᱱᱮᱭ ᱫᱟ ᱦᱟᱸᱜ ᱾
ᱟᱞᱮ ᱥᱮᱫ ᱜᱮ ᱢᱟᱱᱮ ᱚᱱᱠᱟ ᱦᱟᱺᱰᱤ ᱠᱚ ᱢᱟᱱᱮ᱾ ᱧᱩ ᱦᱚᱲ ᱟᱹᱰᱤ ᱚᱱᱠᱟ ᱜᱮᱠᱚ ᱧᱩᱭ ᱫᱟ ᱢᱟᱱᱮ ᱮᱠᱫᱚᱢ ᱚᱵᱷᱟᱨ ᱠᱟᱹᱢᱤ ᱦᱚᱸ ᱵᱟᱠᱚ ᱪᱟᱞᱟᱜᱼᱟ ᱧᱩ ᱭᱟᱠᱚ ᱧᱩ ᱡᱚᱢ᱾ ᱡᱟᱭᱜᱟ ᱠᱚ ᱟᱹᱷᱨᱤᱧᱟ ᱢᱟᱱᱮ ᱮᱠᱫᱚᱢ ᱨᱤᱱ ᱠᱚ
ᱚᱱᱟ ᱢᱟ ᱠᱟᱱ ᱜᱮᱭᱟ ᱟᱫᱚ ᱦᱟᱸᱜ ᱱᱤᱭᱟᱹ ᱫᱚ ᱡᱟᱦᱟᱸᱭ ᱠᱚ᱾ ᱠᱚᱨᱟᱣ ᱦᱚᱪᱚᱭᱮᱫᱟ ᱚᱸᱰᱮ ᱦᱩᱞ ᱠᱚᱢᱤᱴᱤ ᱡᱟᱦᱟᱸᱭ ᱢᱮᱱᱟᱜ ᱠᱚᱣᱟ ᱩᱱᱠᱩ ᱡᱟᱹᱥᱛᱤ ᱡᱳᱨ ᱚᱸᱰᱮ ᱮᱢ ᱫᱚᱨᱠᱟᱨ ᱠᱟᱱᱟ᱾ ᱡᱮ ᱩᱱᱠᱩ ᱵᱟᱨ ᱵᱟᱨ ᱩᱱᱠᱩ ᱞᱟᱹᱭ, ᱞᱟᱹᱭ ᱦᱩᱭᱩᱜ ᱠᱟᱱᱟ ᱩᱱᱠᱩ ᱞᱟᱹᱭ ᱦᱚᱪᱚ ᱦᱩᱭᱩᱜᱼᱟ ᱡᱮ᱾ ᱟᱞᱮ ᱱᱮ ᱡᱟᱦᱟ ᱯᱳᱜᱨᱟᱢ ᱵᱚ ᱠᱚᱨᱟᱣᱮᱫᱟ ᱟᱨ ᱯᱩᱨᱛᱤ ᱵᱚᱪᱷᱚᱨ ᱡᱟ ᱯᱳᱜᱨᱟᱢ ᱦᱩᱭᱩᱜ ᱠᱟᱱᱟ, ᱚᱱᱟ ᱨᱮᱭᱟᱜ ᱩᱱᱟᱹᱜ ᱜᱩᱨᱩᱛᱛᱚ ᱵᱟᱭ ᱧᱟᱢ ᱫᱟᱥᱮ ᱡᱟᱦᱟᱸ ᱞᱮᱠᱟᱛᱮ ᱟᱵᱚ ᱠᱚᱨᱟᱣ ᱞᱟᱠᱛᱤ ᱠᱟᱱᱟ, ᱚᱱᱠᱟ ᱵᱟᱝ ᱩᱭᱩᱜ ᱠᱟᱱᱟ᱾ ᱛᱚ ᱡᱟᱦᱟᱸᱭ ᱠᱚ ᱱᱚᱰᱮ ᱟᱵᱚ, ᱦᱚᱝᱠᱟ ᱦᱟᱸᱰᱤ ᱯᱟᱹᱣᱨᱟᱹ ᱵᱚᱱ ᱧᱟ ᱧᱩᱭᱮᱫᱟ, ᱚᱱᱟ ᱠᱚ ᱠᱟᱛᱷᱟ ᱤᱫᱤ ᱠᱟᱛᱮᱜ ᱡᱟᱥᱛᱤ ᱠᱟᱭᱛᱮ ᱚᱸᱰᱮ ᱞᱟᱹᱭᱩ, ᱦᱩᱭᱩᱜᱼᱟ᱾ ᱛᱚᱵᱮ ᱮᱱᱮᱡ ᱜᱮ ᱦᱟᱸᱜ ᱚᱱᱟ ᱵᱟᱹᱭ-ᱵᱟᱹᱭ- -ᱛᱮ ᱠᱚᱢᱚᱜᱼᱚ᱾ ᱦᱚᱭᱛᱳ ᱢᱤᱜ ᱫᱤᱱ ᱨᱮ ᱵᱟᱝ ᱠᱚᱢᱚᱜ ᱨᱮᱦᱚᱸ, ᱚᱱᱟ ᱵᱟᱹᱭ ᱵᱟᱹᱭᱛᱮ ᱠᱚᱢ ᱤᱫᱤᱜᱼᱟ᱾ ᱟᱫᱚ, ᱚᱱᱟᱫᱚ ᱦᱩᱞ ᱠᱚᱢᱤ- -ᱴᱤ ᱪᱮᱹᱛᱟᱱ ᱡᱟᱦᱟᱸᱭ ᱠᱚ ᱢᱮᱱᱟᱜ ᱠᱚᱣᱟ, ᱚᱱᱟ ᱠᱚ ᱠᱟᱹᱢᱤ ᱠᱟᱱᱟ᱾ ᱩᱱᱠᱩ ᱜᱮ ᱚᱱᱟ ᱫᱚ ᱡᱟᱹᱥᱛᱤ ᱠᱟᱭᱛᱮ ᱫᱟᱭᱤᱛᱚ ᱦᱟᱛᱟᱣ ᱩᱭᱩᱜ ᱛᱟᱠᱚᱣᱟᱸ᱾
ᱵᱟᱭ ᱵᱟᱠᱟᱡ ᱛᱮ ᱵᱟᱝ ᱦᱤᱡᱩᱜᱼᱟ᱾
ᱦᱩᱸ-ᱦᱩᱸ, ᱦᱩᱸ᱾ ᱵᱟᱠᱷᱟᱸᱡ ᱮᱴᱟᱜ ᱦᱚᱲ ᱢᱟᱛᱚ ᱩᱝᱠᱩ ᱢᱟᱦᱟᱜ ᱵᱟᱝᱠᱚ ᱵᱩᱡᱷᱟᱹᱣᱟ, ᱚᱱᱟ ᱠᱚ ᱠᱚᱲᱟᱣᱮᱫᱟ ᱵᱤᱥᱱᱮᱥ ᱞᱮᱠᱟᱛᱮ ᱵᱤᱸ ᱧᱮᱞᱮᱫᱟ᱾ ᱛᱚ ᱟᱢᱱᱤ-ᱛᱮᱢᱱᱤᱢ ᱵᱩᱡᱷᱟᱹᱣᱟᱭ ᱠᱷᱟᱱ, ᱱᱚᱝᱠᱟ ᱤᱸᱭᱟᱹ ᱠᱚᱫᱚ ᱵᱟᱝ ᱴᱤᱠᱚᱜ ᱠᱟᱱᱟ᱾ ᱫᱚᱠᱟᱱ ᱨᱮᱦᱚᱸ ᱵᱟᱹᱜᱤᱭᱟᱜ ᱜᱮ, ᱫᱚᱠᱟᱱ ᱫᱚ ᱡᱟᱦᱟᱸ ᱡᱚᱢ ᱧᱩ ᱜᱟᱱᱚᱜᱼᱟ᱾ ᱦᱩᱸ-ᱦᱩᱸ᱾